ᱦᱮᱞᱳ
ᱦᱮᱞᱳ
ᱡᱚᱦᱟᱨ ᱜᱮ ᱜᱚᱝᱠᱮ᱾
ᱦᱮᱞᱳ
ᱦᱮᱸ ᱜᱚᱝᱠᱮ ᱡᱚᱦᱟᱨ ᱜᱮ ᱵᱟᱢ ᱟᱸᱡᱚᱢ ᱫᱟ᱾
ᱟᱡᱚᱢᱚᱜ ᱠᱟᱱ ᱛᱟᱵᱤᱱᱟ ᱞᱟᱦᱟ᱾
ᱦᱮᱸ ᱜᱚᱝᱠᱮ᱾
ᱱᱤᱛᱳᱜ ᱵᱟᱝ ᱟᱸᱡᱚᱢ ᱛᱟᱦᱮᱸᱫ᱾
ᱦᱮᱸ ᱜᱚᱢᱠᱮ ᱡᱚᱦᱟᱨ ᱜᱮ᱾
ᱦᱮᱸ
ᱦᱮᱞᱳ ᱜᱚᱢᱠᱮ ᱟᱸᱡᱚᱢ ᱠᱟᱱᱟ᱾
ᱦᱮᱸ ᱵᱟᱵᱮᱱ ᱟᱸᱡᱚᱢ ᱫᱟ᱾
ᱛᱟᱨᱯᱚᱨ ᱪᱮᱫ ᱠᱚ ᱪᱤᱠᱟᱭ ᱦᱩᱭᱩᱜ ᱠᱟᱱᱟ ᱦᱮᱸ ᱟᱸᱡᱚᱢ ᱫᱟᱞᱤᱧ᱾ ᱟᱸᱡᱚᱢ ᱫᱟᱞᱤᱧ ᱟᱸᱡᱚᱢ ᱫᱟᱞᱤᱧ
ᱵᱟᱲᱟ ᱠᱟᱛᱮ ᱡᱤᱨᱟᱹ ᱵᱟᱲᱟᱭ ᱦᱩᱭᱩᱜ ᱠᱟᱱᱟ
ᱚᱻ ᱛᱟᱯᱚᱨ ᱱᱟᱯᱟᱭ ᱵᱟᱲᱟ ᱜᱮᱭᱟ ᱵᱮᱱ?
ᱠᱟᱛᱮ ᱡᱤᱨᱟᱹᱣ ᱵᱟᱲᱟ ᱦᱩᱭᱩᱜᱼᱟ ᱟᱯᱮ ᱜᱮ ᱪᱮᱫ ᱞᱮᱠᱟ?
ᱟᱸᱡᱚᱢ ᱠᱮᱫᱟ ᱞᱮ ᱩᱸᱻ
ᱦᱮᱸ ᱢᱮᱱ ᱫᱟᱞᱤᱧ ᱟᱯᱮ ᱠᱚᱜᱮ ᱪᱮᱫ ᱞᱮᱠᱟ?
ᱟᱫᱚ ᱦᱮᱸ ᱟᱞᱮ ᱠᱚᱦᱚᱸ ᱱᱟᱯᱟᱭ ᱜᱮ
ᱦᱮᱸ
ᱦᱩᱸᱻ ᱦᱮᱸ
ᱢᱮᱱ ᱫᱟᱞᱤᱧ ᱠᱟᱹᱢᱤ ᱠᱚᱫᱚ ᱪᱮᱫ ᱦᱩᱭᱩᱜ ᱠᱟᱱᱟ ᱱᱤᱛᱚᱜ ᱫᱚ?
ᱠᱟᱹᱢᱤ ᱠᱚᱫᱚ ᱦᱟᱸᱜ ᱚᱲᱟᱜ ᱨᱮᱜᱮ। ᱫᱟᱜ ᱡᱟᱹᱲᱤ ᱠᱚ ᱪᱮᱫ ᱞᱮᱠᱟ ᱚᱱᱛᱮ?
ᱚ ᱱᱚᱛᱮ ᱫᱟᱜ ᱡᱟᱹᱲᱤ ᱠᱚ ᱯᱮᱥ ᱜᱮ ᱟᱞᱮ ᱥᱮᱱ ᱫᱚ ᱵᱮᱥ ᱜᱮ
ᱚ ᱟᱨ ᱪᱟᱨᱟ ᱠᱚᱫᱚ ᱜᱤᱰᱤ ᱵᱟᱲᱟ ᱦᱩᱭᱱᱟ?
ᱦᱮᱸ ᱜᱤᱰᱤ ᱵᱟᱲᱟ ᱦᱩᱭ ᱟᱠᱟᱱᱟ ᱟᱨ ᱜᱤᱰᱤ ᱵᱟᱲᱟ ᱦᱩᱭᱩᱜ ᱠᱟᱱ ᱜᱮᱭᱟ ᱮᱠᱷᱚᱱᱚ ᱵᱟᱠᱤ ᱢᱮᱱᱟᱜ ᱜᱮᱭᱟ ᱟᱨ ᱠᱟᱴᱤᱱ ᱫᱚ
ᱦᱮᱸ ᱦᱮᱸ
ᱟᱯᱮ ᱥᱮᱫ ᱛᱤᱱᱟᱹᱜ ᱜᱟᱱ ᱛᱤᱱᱟᱹᱜ ᱥᱟᱺᱜᱤᱧ ᱮᱱᱟ?
ᱦᱮᱸ ᱟᱞᱮ ᱥᱮᱫ ᱫᱚ ᱪᱟᱨᱟ ᱠᱚᱫᱚ ᱦᱟᱸᱜ ᱜᱤᱰᱤ ᱫᱚ ᱟᱹᱨᱤ ᱦᱩᱭᱩᱜᱼᱟ ᱢᱮᱱ ᱫᱟᱹᱧ ᱪᱟᱨᱟ ᱠᱚᱫᱚ ᱜᱤᱰᱤ ᱫᱚ ᱟᱣᱨᱤ ᱦᱩᱭᱩᱜᱼᱟ ᱱᱚᱝᱠᱟ ᱫᱟᱜ ᱵᱟᱲᱟ ᱠᱮᱫᱟ ᱵᱟᱝ ᱜᱟᱱᱚᱜ ᱠᱟᱱᱟ ᱵᱟᱝ ᱵᱮᱱ ᱟᱸᱡᱚᱢ ᱫᱟ ᱜᱚᱝᱠᱮ? ᱫᱟᱜ ᱡᱟᱹᱲᱤ ᱡᱳᱨ ᱜᱮ ᱱᱚᱛᱮ ᱪᱟᱨᱟ ᱠᱚᱦᱚᱸ ᱜᱤᱰᱤ ᱵᱟᱝ ᱜᱟᱱᱚᱜ ᱠᱟᱱᱟ ᱚᱱᱠᱟ ᱞᱮᱠᱟ
ᱩᱱᱟᱹᱜ ᱪᱮᱨᱦᱟ
ᱦᱮᱞᱳ ᱵᱟᱝ ᱟᱸᱡᱚᱢᱚᱜ ᱠᱟᱱᱟ ᱜᱚᱝᱠᱮ?
ᱦᱮᱸ
ᱦᱮᱸ ᱱᱮᱴᱳᱣᱟᱨᱠ ᱡᱟᱱᱤᱡ ᱰᱤᱥᱴᱟᱯ ᱮᱫ ᱛᱟᱵᱮᱱᱟ
ᱮᱠᱳᱜ ᱠᱟᱱᱟ ᱡᱮ ᱱᱮᱛᱟᱨ ᱫᱚ ᱵᱟᱨᱦᱮ ᱨᱮ ᱚᱲᱟᱜ ᱠᱚᱨᱮ ᱫᱚ ᱵᱟᱹᱱᱩᱜ ᱞᱤᱧᱟ ᱛᱟᱨ ᱢᱚᱫᱽᱫᱷᱮ ᱜᱮ ᱰᱤᱥᱴᱟᱵ ᱮᱫ ᱠᱷᱟᱱ
ᱚᱻ
ᱚᱲᱟᱜ ᱠᱚᱨᱮ ᱫᱚᱢᱮ ᱩᱫᱽᱜᱟᱹᱨ
ᱚ ᱦᱮᱸ ᱟᱨ ᱛᱟᱦᱞᱦᱮ ᱫᱟᱜ ᱚ ᱦᱮᱸ ᱦᱮᱸ ᱱᱚᱛᱮ ᱦᱚᱸ ᱚᱱᱠᱟ ᱜᱮ ᱫᱟᱜ ᱡᱟᱹᱲᱤ ᱠᱚᱫᱚ ᱛᱟᱞᱦᱮ ᱪᱮᱫ ᱞᱮᱠᱟ? ᱢᱮᱱ ᱫᱟᱞᱤᱧ ᱫᱟᱜ ᱡᱟᱹᱲᱤ ᱠᱚᱫᱚ ᱪᱮᱫ ᱞᱮᱠᱟ? ᱦᱮᱞᱳ
ᱚᱻ ᱦᱩᱸᱻ
ᱦᱮᱞᱳ᱾ ᱦᱮᱸ ᱞᱮᱱᱫᱟ ᱵᱟᱝ ᱵᱤᱱ ᱟᱸᱡᱚᱢ ᱫᱟ?
ᱢᱮᱱᱫᱟ ᱵᱟᱝ ᱵᱮᱱ ᱟᱸᱡᱚᱢ ᱫᱟ?
ᱪᱤᱠᱟᱹᱜ ᱠᱟᱱᱟ
ᱦᱚ ᱱᱮᱴᱣᱟᱨᱠ ᱡᱟᱹᱱᱤᱡ ᱫᱚ ᱱᱮᱴᱚᱣᱟᱨᱠ ᱫᱚᱢᱮᱜᱮ ᱰᱤᱥᱴᱟᱵ ᱛᱟᱵᱮᱱ᱾ ᱦᱩᱸ᱾
ᱰᱤᱥᱴᱟᱹᱯ ᱨᱮᱱᱟᱜ ᱠᱟᱛᱷᱟ
ᱱᱮᱴ
ᱵᱟᱝ ᱜᱟᱱᱚᱜ ᱥᱟᱹᱜᱤᱧ ᱧᱚᱜ ᱨᱮᱜᱮ ᱢᱮᱱᱟᱹᱧᱟ᱾ ᱜᱮᱭᱟᱫᱚ ᱢᱮᱱ ᱫᱟ ᱞᱤᱧ ᱯᱚᱨᱚᱵ ᱞᱟᱹᱜᱤᱫ ᱪᱮᱫ ᱞᱮᱠᱟᱯᱮ ᱥᱟᱹᱛ ᱥᱟᱯ
ᱚᱱᱛᱮ ᱪᱤᱠᱟᱹᱜ ᱮᱸ ᱚᱠᱟᱴᱟᱜ ᱯᱚᱨᱚᱵ ᱨᱮᱱᱟᱜ ᱠᱟᱛᱷᱟ ᱵᱮᱱ ᱞᱟᱹᱭ ᱚᱪᱚᱭᱫᱟ? ᱟᱢᱵᱟ ᱵᱚᱛᱤ ᱨᱮ ᱦᱮᱸ ᱯᱚᱨᱚᱵ ᱚᱸ ᱦᱩᱭᱩᱜ ᱜᱮᱭᱟ ᱟᱫᱚ ᱚᱝᱠᱟ ᱞᱮᱠᱟ ᱫᱚ ᱥᱟᱹᱛ ᱥᱟᱯᱲᱟᱣ ᱫᱚ ᱟᱫᱚ ᱪᱮᱫ ᱢᱚᱴᱟ ᱵᱷᱟᱞᱮ ᱜᱮᱞᱮ ᱥᱟᱹᱛ ᱥᱟᱯ ᱯᱟᱲᱟᱜ ᱠᱟᱱᱟ᱾
ᱚ ᱚᱱᱟ ᱜᱮᱛᱚ ᱟᱞᱮ ᱦᱚᱸ ᱚᱱᱠᱟ ᱵᱮᱥ ᱧᱚᱜ ᱜᱮᱞᱮ ᱥᱟᱹᱛ ᱥᱟᱯᱲᱟᱣ ᱫᱚ ᱦᱩᱸ ᱟᱫᱚ ᱱᱚᱣᱟᱛᱚ ᱦᱮᱸ?
ᱞᱮ ᱟᱯᱮᱜᱮ ᱚᱠᱟ ᱞᱮᱠᱟ ᱯᱮ ᱥᱟᱹᱛ ᱥᱟᱯᱲᱟᱜ ᱠᱟᱱᱟ?
ᱦᱩᱸ ᱟᱞᱮ ᱵᱮᱥ ᱜᱮ, ᱟᱨ ᱢᱟᱜ ᱢᱚᱬᱮ ᱵᱟᱲᱟᱭ ᱱᱟᱯᱮ ᱥᱮ ᱵᱟᱯᱮ ᱢᱟᱜ ᱢᱚᱬᱮᱜᱼᱟ ᱟᱯᱮ ᱫᱚ?
ᱦᱮᱸ ᱦᱩᱭᱮᱱ ᱜᱮᱭᱟ, ᱦᱩᱸ ᱟᱯᱮ ᱜᱮ?
ᱦᱩᱸ ᱛᱟᱦᱚᱞᱮ ᱨᱟᱹᱥᱠᱟᱹ ᱥᱟᱞᱟᱜ ᱜᱮ ᱦᱩᱭᱱᱟ ᱛᱚ?
ᱦᱮᱸ ᱦᱮᱸ ᱨᱟᱹᱥᱠᱟᱹ ᱥᱟᱞᱟᱜ ᱜᱮ ᱦᱩᱭ ᱱᱟ᱾ ᱚᱱᱛᱮ ᱫᱚ ᱡᱟᱸᱠ ᱡᱚᱢᱚᱠ ᱜᱮ ᱦᱩᱭᱩᱜᱼᱟ ᱦᱟᱸᱜ ᱚ ᱛᱟᱦᱞᱮ ᱵᱟᱦᱟᱜ ᱵᱟᱦᱟᱜ ᱟᱯᱮ? ᱢᱮᱱᱫᱟᱹᱧ ᱛᱟᱦᱚᱞᱮ ᱵᱟᱦᱟᱜ ᱟᱯᱮ?
ᱢᱚᱬᱮ ᱵᱮᱱ ᱞᱟᱹᱭ ᱠᱮᱫᱟ ᱦᱮᱸ ᱟᱞᱮ ᱫᱚ ᱵᱟᱦᱟᱜ ᱟᱞᱮ, ᱟᱪᱪᱷᱟ ᱢᱟᱜ ᱢᱚᱬᱮ ᱵᱮᱱ ᱞᱟᱹᱭ ᱠᱮᱫᱟ ᱢᱟᱜ ᱢᱚᱬᱮ ᱛᱤᱥ ᱯᱮ ᱢᱟᱜ ᱢᱚᱬᱮᱜᱼᱟ?
ᱦᱮᱸᱜᱼᱮ ᱱᱮᱛᱟᱨ ᱡᱷᱮᱸᱴ ᱵᱚᱸᱜᱟ᱾ ᱡᱷᱮᱸᱴ ᱵᱚᱸᱜᱟ᱾
ᱡᱷᱮᱸᱴ ᱵᱚᱸᱜᱟ ᱢᱟᱱᱮ ᱮᱦᱚᱵ ᱛᱟᱞᱟᱢᱟᱞᱟ ᱥᱮᱫ ᱥᱮ
ᱵᱟᱝ ᱯᱩᱨᱟᱹ ᱜᱮ ᱜᱟᱱᱚᱜᱼᱟ ᱮᱦᱚᱵ ᱠᱷᱚᱡ ᱢᱩᱪᱟᱹᱫ ᱫᱷᱚᱨᱮᱡ ᱯᱩᱨᱟᱹ ᱡᱷᱮᱸᱴ ᱵᱚᱸᱜᱟ ᱜᱮ᱾ ᱵᱟᱝ ᱵᱟ ᱯᱩᱨᱟᱹ ᱜᱮ ᱜᱟᱱᱚᱜᱼᱟ ᱡᱷᱮᱸᱴ ᱵᱚᱸᱜᱟ ᱫᱚ ᱜᱚᱴᱟ ᱜᱮ ᱢᱟᱱᱮ ᱟᱫᱚ ᱫᱤᱱ ᱠᱚᱨᱟᱜ ᱛᱚ ᱢᱟᱜ ᱢᱚᱬᱮ ᱫᱚ ᱦᱩᱭᱩᱜ ᱠᱟᱱᱟ ᱵᱟᱦᱟ ᱞᱮᱠᱟ ᱜᱮ ᱦᱮᱸ᱾
ᱦᱮᱸ᱾
ᱟᱫᱚ ᱵᱟᱦᱟ ᱞᱮᱠᱟ ᱜᱮ ᱵᱟᱦᱟ ᱪᱮᱫ ᱞᱮᱠᱟ ᱠᱚ ᱵᱟᱦᱟᱜᱼᱟ ᱚᱝᱠᱟ ᱜᱮ᱾
ᱦᱩᱸ᱾
ᱟᱸᱡᱚᱢ ᱫᱟᱵᱮᱱ? ᱵᱟᱦᱟ ᱪᱮᱫ ᱞᱮᱠᱟ ᱠᱚ ᱵᱟᱦᱟᱼᱟ ᱚᱝᱠᱟ ᱜᱮ ᱟ ᱫᱚ ᱵᱟ ᱟᱫᱚ ᱵᱟᱦᱟ ᱥᱩᱢᱳᱭ ᱫᱚ ᱡᱟᱦᱟᱸᱭ ᱫᱟᱲᱮ ᱠᱚ ᱞᱟᱜᱟᱜᱼᱟ,
ᱦᱩᱸ᱾
ᱵᱟᱵᱮᱱ ᱟᱸᱡᱚᱢ ᱫᱟ? ᱩᱸᱠᱩ ᱫᱚ ᱩᱸᱠᱩ ᱥᱤᱢ ᱠᱚᱠᱚ ᱞᱟᱜᱟᱜᱼᱟ ᱥᱮ? ᱫᱟᱡ, ᱫᱟᱹᱧ ᱵᱟᱦᱟ ᱠᱚᱨᱮ ᱫᱚ ᱥᱤᱢ ᱠᱚᱠᱚ ᱞᱟᱜᱟᱜᱼᱟ, ᱥᱮ ᱟᱨ ᱢᱟᱜ ᱢᱚᱬᱮ ᱠᱚᱨᱮ ᱫᱚ ᱩᱸᱠ- ᱠᱚ ᱞᱟᱹᱴᱩ ᱫᱟᱲᱮ ᱡᱟᱦᱟᱸᱭ ᱫᱚ ᱢᱮᱨᱚᱢ ᱠᱚ ᱩᱸᱠᱩ ᱠᱚᱠᱚ ᱞᱟᱜᱟᱜᱼᱟ, ᱚᱸᱰᱮ ᱜᱮ ᱯᱷᱟᱨᱟᱠ ᱫᱚ ᱟᱨ ᱵᱟᱠᱷᱟᱡ ᱫᱚ ᱡᱚᱛᱚ ᱚᱸᱠᱟ ᱜᱮ ᱵᱟᱦᱟ ᱞᱮᱠᱟ ᱜᱮ᱾ ᱟᱫᱚ ᱡᱚ ᱡᱮᱱ ᱥᱮᱨᱢᱟ ᱢᱟᱜ ᱢᱚᱬᱮ ᱦᱩᱭᱩᱜᱼᱟ?
ᱥᱮ ᱚᱱᱠᱟ ᱡᱟᱦᱟᱸᱭ ᱠᱚ ᱞᱟᱹᱭ ᱤᱭᱟᱹ ᱧᱩᱢ ᱠᱟᱜᱼᱟ ᱩᱱᱠᱩ ᱠᱚ ᱮᱢᱟ?
ᱵᱟᱝ ᱵᱟᱝ ᱡᱚᱛᱚ ᱟᱹᱛᱩ ᱦᱚᱲ ᱛᱮᱜᱮ᱾ ᱟᱹᱛᱩ ᱦᱚᱲ ᱛᱮ, ᱟᱹᱛᱩ ᱦᱚᱲ ᱛᱮ᱾ ᱮᱸ ᱢᱟᱱᱮ ᱡᱮᱱ ᱥᱮᱨᱢᱟ ᱞᱮ ᱢᱟᱜ ᱢᱚᱬᱮ ᱟᱸ ᱦᱟᱸᱜ, ᱦᱩᱸ ᱩᱱ ᱥᱮᱨᱢᱟ ᱫᱚ ᱦᱟᱱᱮ ᱪᱟᱹᱛ ᱵᱚᱸᱜᱟ ᱨᱮᱜᱮ ᱵᱟᱦᱟ ᱫᱚᱞᱮ ᱟᱲᱜᱚᱱ᱾
ᱟᱪᱪᱷᱟ ᱯᱚᱨᱤ ᱥᱮᱱ ᱥᱮᱨᱢᱟ ᱥᱮᱨᱢᱟ ᱫᱚ ᱵᱟᱝ?
ᱵᱟᱝ ᱥᱮᱨᱢᱟ ᱥᱮᱨᱢᱟ ᱫᱚ ᱵᱟᱝ, ᱡᱮ ᱥᱮᱨᱢᱟ ᱞᱮ ᱵᱟᱦᱟᱜ-ᱟ ᱥᱮᱥ ᱥᱮᱨᱢᱟ ᱫᱚ, ᱵᱟᱝ ᱵᱟᱝ ᱥᱮᱨᱢᱟ ᱥᱮᱨᱢᱟ ᱫᱚ ᱵᱟᱝ᱾ ᱟᱫᱚ ᱵᱟᱦᱟ ᱵᱟᱦᱟ ᱟᱞᱮ ᱱᱮᱥ ᱡᱩᱫᱤ ᱞᱮ ᱵᱟᱦᱟᱭᱱᱟ ᱦᱮᱸ ᱠᱟᱞᱚᱢ ᱫᱚ ᱦᱟᱸᱜ ᱵᱟᱦᱟᱜ ᱟᱞᱮ᱾ ᱦᱮᱸ ᱟᱨᱚ ᱥᱟᱛᱚᱢ ᱞᱮ ᱵᱟᱦᱟᱜᱼᱟ ᱦᱚᱭᱛᱳ ᱢᱚᱬᱮ ᱥᱮᱨᱢᱟ ᱯᱚᱨᱮᱞᱮ ᱢᱟᱜ ᱢᱚᱬᱮ ᱱᱟ᱾ ᱚᱱᱠᱟ ᱟᱨ ᱵᱟᱠᱷᱟᱡ ᱫᱚ ᱢᱤᱫ ᱥᱮᱨᱢᱟ ᱵᱟᱦᱟ ᱢᱤᱫ ᱥᱮᱨᱢᱟ ᱢᱟᱜ ᱢᱚᱸᱬᱮ᱾
ᱚ ᱟᱫᱚ ᱛᱤᱞᱚᱠ ᱦᱮᱞᱳ ᱢᱮᱱᱫᱟᱹᱞᱤᱧ ᱟᱫᱚ ᱱᱤᱭᱟᱹ ᱵᱟᱨ ᱯᱮ ᱢᱟᱜ ᱢᱚᱬᱮᱭᱮᱱᱟ ᱟᱫᱚ ᱛᱤᱱᱟᱹᱜ ᱥᱮᱨᱢᱟ ᱵᱟᱫᱽ ᱨᱮᱯᱮ ᱢᱟᱜ ᱢᱚᱬᱮᱜᱼᱟ?
ᱟᱨ ᱦᱚᱸ ᱢᱚᱸᱬᱮ ᱥᱮᱨᱢᱟ, ᱠᱤᱪᱷᱩ ᱡᱟᱭᱜᱟ ᱨᱮᱫᱚ ᱢᱚᱸᱬᱮᱥ ᱥᱮᱨᱢᱟ ᱠᱤᱪᱷᱩ ᱡᱟᱭᱜᱟ ᱨᱮᱫᱚ ᱢᱤᱫ ᱥᱮᱨᱢᱟ ᱵᱟᱫ ᱫᱟ ᱾ ᱟᱸᱡᱚᱢ ᱠᱮᱫᱟ ᱵᱮᱱ?
ᱦᱮᱞᱳᱣ ᱾
ᱦᱮᱸ ᱞᱟᱹᱭ ᱵᱮᱱ ᱟᱸᱡᱚᱢ ᱠᱮᱫᱟ ᱵᱮᱱ᱾ ᱫᱟᱹᱧ ᱠᱤ ᱮᱠ ᱠᱤᱪᱷᱩ ᱴᱷᱮᱱ ᱫᱚ ᱢᱤᱜ ᱥᱮᱨᱢᱟ ᱵᱟᱫ ᱵᱷᱮᱜᱟᱨ ᱠᱤᱪᱷᱩ ᱴᱷᱮᱱ ᱫᱚᱯ ᱠᱤᱪᱷᱩ ᱴᱷᱮᱱ ᱫᱚ ᱢᱤᱫ ᱥᱮᱨᱢᱟ ᱵᱟᱫ ᱵᱟᱫ ᱛᱮ ᱟᱨ ᱠᱤᱪᱷᱩ ᱴᱷᱮᱱ ᱫᱚ ᱢᱚᱬᱮ ᱥᱮᱨᱢᱟ᱾ ᱟᱡᱚᱢ ᱠᱮᱫᱟᱵᱤᱱ?
ᱵᱟᱝ᱾ ᱱᱮᱥ ᱫᱚ ᱢᱟᱜᱽ ᱢᱚᱬᱮᱸ ᱦᱩᱭᱱᱟ ᱠᱟᱞᱚᱢ ᱫᱚ ᱵᱟᱦᱟ ᱦᱮᱸ ᱟᱨᱚ ᱥᱟᱛᱚᱢ ᱫᱚ ᱟᱨᱚ ᱢᱟᱜᱽ ᱢᱚᱬᱮ ᱟᱨ ᱠᱤᱪᱷᱩ ᱡᱟᱭᱜᱟ ᱨᱮᱫᱚ ᱦᱮᱸ, ᱟᱨ ᱠᱤᱪᱷᱩ ᱡᱟᱭᱜᱟ ᱨᱮᱫᱚ ᱢᱚᱸᱬᱮ ᱥᱮᱨᱢᱟ ᱯᱚᱨ ᱯᱚᱨ ᱠᱚ ᱢᱟᱜ ᱢᱚᱸᱬᱮᱜ-ᱟ᱾
ᱵᱟᱝ ᱟᱞᱮ ᱥᱩᱨ ᱠᱚᱨᱮ ᱫᱚ ᱵᱟᱝ ᱜᱮᱠᱚ ᱢᱟᱜ ᱢᱚᱸᱬᱮ ᱟ᱾ ᱪᱮᱫ ᱞᱮᱠᱟ ᱢᱟᱜ ᱢᱚᱬᱮ ᱟᱸᱡᱚᱢ ᱢᱚᱬᱮᱜ ᱠᱟᱱᱟ ᱠᱚ᱾
ᱚᱸ
ᱦᱩᱸ ᱟᱪᱪᱷᱟ ᱢᱮᱱᱫᱟᱹᱧ ᱱᱚᱣᱟ ᱫᱚ ᱚᱠᱟ ᱠᱚ ᱤᱭᱟᱹ ᱵᱟᱝ ᱜᱟᱱᱚᱜ-ᱟ ᱡᱮ ᱵᱟᱦᱟ ᱫᱚ ᱡᱮᱞᱮᱠᱟ ᱜᱚᱴᱟ ᱟᱵᱚ ᱚᱱᱟ ᱯᱷᱟᱨᱟᱠ ᱫᱚ ᱵᱟᱹᱞᱤᱧ
ᱦᱮᱸ ᱪᱮᱞᱠᱟ ᱵᱮᱱ ᱞᱟᱹᱭ ᱦᱚᱪᱚ ᱠᱮᱫᱟ ᱟᱨ ᱢᱤᱫ ᱫᱷᱟᱣ ᱞᱟᱹᱭ ᱵᱮᱱ?
ᱢᱟᱜᱽ ᱢᱚᱬᱮᱸ ᱚᱠᱚᱭ ᱫᱚ ᱟᱨᱚᱠᱤ ᱞᱟᱦᱟ ᱨᱮᱠᱚ ᱢᱟᱜᱽ ᱢᱚᱬᱮᱭ ᱱᱟ᱾
ᱦᱮᱸ ᱢᱟᱜ ᱢᱚᱬᱮ ᱵᱳᱞᱛᱮ ᱚᱱᱮ ᱡᱷᱮᱸᱴ ᱵᱚᱞᱚᱜ ᱥᱮᱱ ᱾
ᱦᱮᱸ ᱚᱠᱚᱭ ᱚᱠᱚᱭ ᱫᱚ ᱚᱱᱮ ᱟᱨᱚ ᱨᱟᱦᱟ ᱥᱮᱥ ᱦᱮᱸ ᱟᱯᱮᱫᱚ ᱡᱷᱮᱸᱴ ᱵᱚᱞᱚ ᱥᱮᱭ ᱠᱤᱱᱛᱩ ᱮᱯ ᱮᱴᱟᱜ ᱥᱮᱫ ᱫᱚ ᱵᱟᱢ ᱨᱚᱲ ᱦᱟᱞᱟ ᱢᱟᱜ ᱢᱚᱬᱮᱭᱮᱱ ᱠᱚ᱾ ᱵᱷᱤᱭᱮᱛ ᱪᱟᱸᱫᱳ ᱟᱹᱣᱨᱤ ᱵᱚᱞᱚᱜᱮ ᱥᱮ ᱡᱷᱮᱸᱴ ᱵᱚᱸᱜᱟ ᱨᱮᱜᱮ ᱠᱚ ᱢᱟᱜᱽ ᱢᱚᱬᱮᱜ᱾
ᱡᱷᱸᱮᱴ ᱨᱮᱦᱚᱸ ᱠᱚ ᱢᱟᱜ ᱢᱚᱲᱮᱜᱼᱟ ᱵᱟᱹᱭᱥᱟᱹᱠᱷ ᱡᱷᱸᱮᱴ᱾ ᱦᱟᱱᱛᱮ ᱯᱷᱟᱹᱜᱩᱱ ᱪᱟᱹᱛ ᱫᱚ ᱵᱟᱦᱟ ᱟᱠᱚ ᱛᱚ᱾
ᱡᱷᱮᱴ ᱢᱟᱱᱮ ᱢᱤᱰ
ᱩᱸ
ᱦᱮᱴ ᱵᱟ ᱵᱟ ᱡᱷᱮᱸᱴ ᱵᱚᱸᱜᱟ ᱠᱷᱟᱱ ᱡᱷᱮᱸᱴ
ᱵᱟᱝ ᱱᱚᱛᱮ ᱫᱚ ᱡᱷᱮᱸᱴ ᱜᱮ ᱟᱞᱮ ᱫᱚ ᱱᱚ ᱛᱮ ᱫᱚ ᱡᱷᱮᱸᱴ ᱜᱮ᱾ ᱦᱩᱸ ᱟᱫᱚ ᱟᱠᱟ ᱥᱮᱱ ᱫᱚ ᱟᱡᱚᱢ ᱵᱟᱲᱟ ᱦᱳᱭ ᱠᱟᱱᱟ ᱵᱟᱹᱭᱥᱟᱹᱠᱷ᱾ ᱠᱚ ᱢᱟᱜᱽ ᱢᱚᱬᱮ ᱟ ᱥᱮᱪᱮᱫ?
ᱦᱮᱸ ᱵᱟᱹᱭᱥᱟᱹ ᱥᱳᱥᱟᱞ ᱢᱤᱰᱤᱭᱟ ᱨᱮᱱᱟᱜ ᱡᱩᱜᱽ,
ᱦᱮᱸ
ᱚᱱᱮ ᱚᱠᱟ ᱨᱮᱠᱚ ᱢᱟᱜ ᱢᱚᱸᱬᱮᱜ ᱠᱟᱱᱟ ᱡᱤᱭᱮᱫ ᱠᱟᱱᱟ ᱠᱚ ᱴᱷᱤᱠ ᱦᱟᱸᱜ ᱥᱚᱸᱝᱜᱮ ᱫᱚ ᱵᱟᱝ ᱨᱮ, ᱦᱩᱸ
ᱦᱩᱸᱻ ᱦᱮᱸ ᱵᱟᱸᱫᱷᱱᱮ ᱦᱚᱸᱵᱚᱱ ᱚᱱ
ᱮᱫᱟᱜ ᱜᱤ ᱮᱠᱫᱚᱢ ᱜᱷᱮᱸᱴ ᱵᱚᱸᱜᱟ ᱨᱮᱱᱟᱜ ᱱᱤᱱᱟᱹᱜ ᱛᱟᱹᱨᱤᱠᱷ ᱨᱮᱵᱚᱱ ᱢᱟᱜ
ᱛᱚ ᱟᱹᱞᱤᱧ ᱫᱚ ᱱᱤᱭᱟᱹ ᱠᱟᱛᱷᱟ ᱞᱤᱧ ᱢᱮᱱ ᱫᱟ ᱡᱩᱫᱤ ᱜᱷᱮᱸᱴ ᱵᱚᱸᱜᱟ ᱨᱮ ᱱᱤᱱᱟᱹᱜ ᱛᱟᱨᱤᱠᱷ ᱨᱮᱵᱚᱱ ᱢᱟᱜ ᱢᱚᱬᱮᱜᱼᱟ ᱢᱟᱱᱮ ᱜᱚᱴᱟ ᱫᱤᱥᱚᱢ ᱜᱮ ᱛᱟ ᱡᱟᱹᱱᱤ ᱟᱹᱰᱤ ᱟᱹᱰᱤ ᱱᱟᱯᱟᱭ ᱠᱚᱜ ᱛᱟᱵᱚᱱ ᱾
ᱦᱮᱸ ᱱᱟᱯᱟᱭ ᱠᱚᱜ, ᱚᱱᱟ ᱢᱟ ᱦᱮᱸ ᱜᱮ ᱦᱮᱸ ᱾
ᱤᱱᱟᱹ ᱠᱷᱟᱱ ᱫᱚ ᱪᱮᱫ ᱤᱧ ᱤᱱᱟᱹ ᱠᱷᱟᱱ ᱢᱟ ᱜᱚᱵᱢᱮᱱᱴ ᱴᱷᱮᱡ ᱦᱚᱸ ᱟᱵᱚ ᱫᱚ ᱠᱟᱹᱴᱤᱡ ᱜᱚᱵᱷᱢᱮᱱᱴ ᱴᱷᱮᱡ ᱦᱚᱸ ᱟᱵᱚ ᱫᱚ ᱪᱷᱩᱴᱤ ᱦᱚᱸᱵᱚᱱ ᱦᱟᱛᱟᱣ ᱫᱟᱲᱮᱜ ᱠᱮᱭᱟ ᱟᱞᱮ ᱫᱚ ᱥᱟᱞ ᱨᱮ ᱱᱤᱱᱟᱹᱜ ᱡᱷᱮᱸᱴ ᱵᱚᱸᱜᱟ ᱥᱮ ᱵᱟᱹᱭᱥᱟᱹ ᱵᱚᱸᱜᱟ ᱱᱤᱱᱟᱹᱜ ᱛᱟᱨᱤᱠᱷ ᱨᱮᱞᱮ ᱢᱟᱜ ᱢᱚᱬᱮ ᱠᱟᱱ ᱛᱟᱞᱮᱭᱟ, ᱱᱚᱣᱟ ᱫᱚ ᱮᱠᱫᱚᱢ ᱯᱷᱤᱠᱥ ᱠᱚᱨᱮ ᱛᱟᱦᱮᱞᱮ
ᱦᱮᱸᱻ
ᱢᱤᱫᱴᱤᱡ ᱜᱟ ᱪᱷᱩᱴᱤ ᱦᱚᱸᱵᱚᱱ ᱦᱟᱛᱟᱣ ᱫᱟᱲᱮᱭᱟᱜᱼᱟ, ᱟᱹᱰᱤ ᱠᱟᱹᱢᱤ ᱦᱚᱲ ᱠᱚ ᱢᱮᱱᱟᱜ ᱠᱚ ᱛᱟᱵᱚᱱᱟ ᱾ ᱤᱱᱟᱹ ᱱᱟᱝᱥᱟ ᱛᱮᱠᱚ ᱦᱤᱡᱩᱜᱼᱟ ᱾
ᱟᱸ ᱵᱟᱦᱟ ᱦᱚᱸ ᱡᱩᱫᱤ ᱚᱸᱠᱟ ᱜᱮᱵᱚᱱ ᱦᱮᱸ᱾ ᱫᱤ ᱵᱟᱦᱟ ᱦᱚᱸ ᱡᱩᱫᱤ ᱚᱝᱠᱟ ᱜᱮᱵᱚᱱ ᱵᱟᱦᱟ ᱠᱚᱜᱼᱟ ᱢᱤᱫᱴᱮᱱ ᱫᱤᱱ ᱨᱮᱜᱮ, ᱩᱸ
ᱵᱟᱦᱟ ᱫᱚ ᱚᱱᱟ ᱵᱟᱦᱟ ᱨᱮᱜᱮ ᱞᱮ ᱵᱟᱦᱟᱜᱼᱟ ᱾ ᱦᱟᱱᱛᱮ ᱱᱟᱛᱮ ᱫᱚ ᱵᱟᱝ ᱦᱩᱭᱩᱜ ᱛᱟᱞᱮᱭᱟ ᱦᱩᱸᱻ ᱟᱫᱚ ᱚᱠᱟ ᱥᱮᱡ ᱫᱚ ᱚᱱᱟ ᱡᱟᱭ ᱵᱟᱦᱟ ᱪᱟᱸᱫᱚ ᱚᱱᱟ ᱵᱚᱞᱚ ᱟᱠᱟᱱᱟ ᱥᱮ ᱟᱫᱚ ᱚᱱᱟ ᱜᱚᱴᱟ ᱪᱟᱸᱫᱚ ᱜᱮᱠᱚ ᱵᱟᱦᱟᱜ ᱠᱟᱱᱟ ᱾
ᱚᱦᱚ ᱦᱮᱸ ᱟᱫᱚ ᱚᱠᱟ ᱰᱤᱥᱴᱤᱠ ᱪᱚᱝ ᱱᱚᱣᱟ ᱫᱚ? ᱟᱪᱪᱷᱟ, ᱟᱯᱮ ᱫᱚ ᱚᱠᱟ ᱰᱤᱥᱴᱤᱠ ᱯᱮ ᱯᱟᱲᱟᱜ ᱠᱟᱱᱟ?
ᱟᱸ ᱢᱟᱱ ᱫᱤᱥᱚᱢ ᱾
ᱚᱻ ᱟᱪ,
ᱦᱮᱸ,
ᱦᱩᱸ ᱚᱱᱟ ᱢᱟ ᱱᱟᱯᱟᱭ ᱠᱟᱛᱷᱟ ᱢᱤᱫ ᱥᱟᱱᱛᱮ ᱫᱟᱲᱮᱭᱟᱫ
ᱦᱮᱸ ᱚᱱᱟ ᱚᱱᱠᱟᱹᱫ ᱚᱱᱠᱟ ᱡᱟᱹᱱᱤᱡ ᱡᱚᱛᱚ ᱨᱮᱱᱟᱜ ᱮᱠᱫᱚᱢ ᱤᱭᱟᱹ ᱠᱚ ᱜᱚᱴᱟ ᱥᱟᱹᱦᱤᱡ ᱛᱟᱦᱮᱸ ᱞᱮᱱ ᱛᱟᱵᱚᱱ ᱠᱷᱟᱡ ᱡᱟᱹᱱᱤᱡ ᱫᱚ ᱟᱹᱰᱤ ᱥᱩᱵᱤᱫᱷᱟ ᱜᱚᱜ ᱛᱟᱵᱚᱱ᱾
ᱡᱚᱛᱚ ᱛᱮᱜᱮ ᱱᱟᱯᱟᱭ ᱠᱚᱜᱼᱟ ᱵᱚᱱ,
ᱦᱮᱸᱻ᱾
ᱮᱱᱠᱷᱟᱱ ᱛᱟᱹᱣ ᱨᱮᱦᱚᱸ ᱪᱮᱥᱴᱟ ᱨᱮᱵᱚᱱ ᱛᱟᱦᱮᱸᱱᱟ ᱡᱩᱫᱤ ᱵᱚᱱ ᱢᱤᱫ ᱫᱟᱲᱮᱭᱟᱜ ᱠᱷᱟᱡ ᱢᱟ ᱾
ᱫᱟᱲᱮᱭᱟᱜ ᱠᱷᱟᱡ ᱦᱳᱭ
ᱦᱮᱸᱛᱚ ᱢᱟ ᱟᱭᱢᱟ ᱨᱚᱯᱚᱲ ᱦᱩᱭ ᱮᱱᱟ ᱟᱨᱚ ᱵᱚᱱ ᱨᱚᱯᱚᱲᱚᱜᱼᱟ ᱛᱟᱭᱚᱢ ᱛᱮ ᱦᱮᱸ,
ᱦᱮᱸ ᱢᱟ ᱴᱷᱤᱠ ᱜᱮᱭᱟ ᱛᱟᱦᱮᱞᱮ ᱡᱚᱦᱟᱨ ᱜᱮ ᱾
ᱦᱮᱸ ᱢᱟ ᱛᱚᱵᱮ ᱡᱚᱦᱟᱨ ᱜᱮ ᱦᱮᱸ ᱾
ᱦᱮᱸ ᱢᱟ ᱡᱚ